ᱦᱮᱞᱳ, ᱦᱮᱸ ᱜᱚᱝᱠᱮ ᱟᱸᱡᱚᱢᱚᱜ ᱠᱟᱱᱟ?
ᱟᱪᱪᱷᱟ, ᱱᱟᱯᱟᱭ ᱜᱮ ᱦᱮᱱᱟᱜ ᱵᱮᱱᱟ ᱛᱚ?
ᱦᱮᱸ ᱱᱟᱯᱟᱭ ᱜᱮ ᱮᱠᱷᱚᱱ ᱫᱚ ᱢᱚᱴᱟᱢᱩᱴᱤ ᱵᱷᱟᱞᱮ ᱜᱮ ᱦᱮᱱᱟᱜ ᱞᱤᱧᱟ᱾
ᱟᱪᱪᱷᱟ ᱟᱪᱪᱷᱟ, ᱟᱹᱰᱤ ᱚᱱᱟ ᱠᱷᱟᱡ ᱜᱮ ᱟᱹᱰᱤ ᱱᱟᱯᱟᱭ ᱱᱟᱯᱟᱭ ᱛᱟᱦᱮᱸᱱ ᱞᱮᱠᱷᱟᱱ ᱜᱮ ᱤᱧᱦᱚᱸ ᱢᱚᱴᱟᱢᱩᱴᱤ ᱪᱟᱸᱫᱳ ᱵᱚᱸᱜᱟ ᱟᱥᱤᱥ ᱛᱮ ᱱᱟᱯᱟᱭ ᱜᱮ ᱦᱤᱱᱟᱧᱟ ᱢᱮᱬᱦᱮᱫ ᱛᱤ ᱢᱮᱲᱦᱮᱫ ᱡᱟᱸᱜᱟ᱾
ᱟᱪᱪᱷᱟ ᱟᱪᱪᱷᱟ ᱛᱟᱦᱞᱮ ᱠᱟᱹᱢᱤ ᱵᱟᱲᱟ ᱠᱚ ᱪᱮᱫ ᱠᱚ ᱦᱩᱭᱩᱜ ᱠᱟᱱᱟ?
ᱠᱟᱹᱢᱤ ᱵᱟᱲᱟ ᱫᱚ ᱜᱚᱝᱠᱮ ᱦᱚᱸᱜ-ᱚᱭ ᱫᱚᱭ ᱫᱟᱜ ᱫᱟ, ᱫᱟᱜ ᱵᱟᱝ ᱫᱚ ᱪᱟᱥ ᱞᱟᱜᱟᱜ ᱠᱟᱱ ᱴᱷᱤᱠᱼᱼ ᱴᱷᱟᱠ ᱟᱨ ᱵᱟᱝ ᱫᱚ ᱮᱴᱟᱜ ᱠᱟᱹᱢᱤ ᱪᱟᱞᱟᱜ ᱜᱟᱱᱚᱜ ᱠᱟᱱ ᱱᱚᱝᱠᱟ ᱡᱤᱯᱤᱠ ᱡᱤᱯᱤᱠ ᱫᱟᱜ ᱛᱮᱫᱚ ᱠᱤ ᱠᱟᱹᱢᱤ ᱜᱟᱱᱚᱜᱼᱟ᱾
ᱚᱸᱻ ᱟᱪᱪᱷᱟ ᱟᱪᱪᱷᱟ, ᱵᱷᱟᱞᱮ ᱜᱮ ᱛᱟᱦᱞᱮ
ᱚᱲᱟᱜ ᱨᱮᱜᱮ ᱢᱤᱱᱟᱹᱧᱟ ᱜᱚᱝᱠᱮ ᱚᱱᱠᱟ ᱫᱚ ᱦᱟᱸᱜ ᱠᱟᱹᱢᱤ ᱫᱚ ᱵᱟᱝ ᱥᱮᱱ ᱵᱟᱲᱟ ᱦᱩᱭᱩᱜ ᱠᱟᱱᱟ᱾
ᱢᱟᱱᱮ ᱠᱟᱹᱢᱤ ᱥᱮᱫ ᱪᱟᱞᱟᱜ ᱮᱢ ᱢᱚᱱᱮᱭ ᱫᱟ ᱪᱮᱫ?
ᱠᱟᱹᱢᱤ ᱥᱮᱫ ᱫᱚ ᱢᱚᱱᱮ ᱫᱚ ᱢᱚᱱᱮ ᱦᱩᱭᱩᱜ ᱠᱟᱱ ᱜᱮᱭᱟ ᱡᱩᱫᱤ ᱵᱮᱵᱚᱥᱛᱟ ᱡᱩᱫᱤ ᱦᱩᱭ ᱜᱚᱫᱚᱜᱼᱟ ᱛᱟᱦᱞᱮ ᱨᱚᱦᱚᱭ ᱵᱟᱲᱟ ᱠᱟᱛᱮᱜ ᱜᱮ ᱪᱟᱞᱟᱜ ᱦᱩᱭᱩᱜᱼᱟ ᱱᱟᱢᱟᱞ ᱠᱟᱹᱢᱤ ᱥᱮᱫ ᱵᱚᱨᱼᱼ ᱥᱟ ᱫᱤᱨᱤᱭᱮᱫ ᱠᱷᱟᱱ ᱛᱟᱦᱞᱮ ᱪᱟᱞᱟᱜ ᱛᱮ ᱫᱮᱨᱤ ᱦᱩᱭᱩᱜᱼᱟ ᱠᱟᱹᱢᱤ᱾
ᱟᱨ ᱱᱤᱛᱳᱜ ᱟᱨᱠᱤ ᱡᱟᱦᱟᱱᱟᱜ ᱟᱲᱮ ᱞᱟᱜ ᱠᱟᱹᱢᱤ ᱠᱚ ᱟᱨᱠᱤ?
ᱟᱫᱚ ᱜᱚᱝᱠᱮ ᱚᱱᱠᱟ ᱵᱚᱨᱥᱟ ᱜᱮᱛᱚ ᱱᱚᱰᱮ ᱫᱚ ᱵᱟᱭ ᱵᱚᱨᱥᱟᱭ ᱦᱨᱮᱥᱮ ᱚᱱᱠᱟ ᱱᱤᱱᱱᱚ ᱪᱟᱯ ᱫᱟᱭ ᱟᱫᱚ ᱟᱲᱮ ᱞᱟᱜ ᱠᱚ ᱚᱠᱟᱨᱮ ᱦᱩᱭᱩᱜᱼᱟ ᱚᱱᱠᱟ ᱨᱮ ᱟᱯᱮ ᱥᱮᱫ ᱢᱮᱱᱟᱜ ᱠᱷᱟᱱ ᱛᱟᱦᱞᱮ ᱪᱟᱞᱟᱜ ᱦᱩᱭᱩᱜᱼᱟ ᱜᱚᱢᱠᱮ᱾
ᱦᱳᱭ ᱜᱚᱝᱠᱮ ᱟᱞᱮᱥᱮᱫ ᱟᱲᱮ ᱞᱟᱜ ᱠᱚ ᱞᱟᱴᱟ ᱥᱟᱯᱷᱟ ᱠᱚ ᱟᱨᱠᱤ ᱦᱩᱭᱩᱜ ᱠᱟᱱᱟ ᱮᱸᱰᱮᱠᱷᱟᱱ ᱡᱩᱫᱤ ᱯᱨᱤ ᱢᱮᱱᱟᱜ ᱢᱮᱠᱷᱟᱱ᱾
ᱵᱟᱝ ᱵᱟᱝ ᱛᱚᱦᱞᱮ ᱪᱟᱞᱟᱜ ᱦᱩᱭᱩᱜᱼᱟ ᱚᱵᱚᱥᱥᱳᱭ᱾
ᱦᱳᱭ ᱟᱨᱠᱤ᱾ ᱡᱚᱢ ᱠᱚᱫᱚ ᱧᱟᱢᱚᱜ ᱠᱟᱱᱟ ᱥᱮᱛᱟᱜ ᱨᱮ ᱠᱷᱟᱹᱡᱟᱹᱲᱤ ᱟᱨ ᱵᱟᱨᱚᱴᱟ ᱥᱮᱫ ᱫᱟᱠᱟ᱾ ᱢᱟᱡᱟᱱ ᱨᱮ ᱠᱷᱟᱹᱡᱟᱹᱲᱤ᱾ ᱦᱩᱸ ᱚᱝᱠᱟ ᱵᱮᱯᱟᱨ᱾
ᱟᱪᱪᱷᱟ ᱜᱚᱝᱠᱮ ᱟᱯᱮᱥᱮᱫ ᱩᱛᱩ ᱠᱚ ᱪᱮᱫ ᱠᱚᱠᱚ ᱨᱚᱦᱚᱭ ᱜᱮᱭᱟ?
ᱩᱛᱩ ᱫᱚ ᱨᱚᱦᱚᱭ ᱫᱚᱞᱮ ᱟᱞᱮ ᱟᱨᱠᱤ ᱨᱚᱦᱚᱭ ᱫᱚᱞᱮ ᱨᱚᱦᱚᱭ ᱠᱟᱫᱟ ᱡᱷᱤᱸᱜᱟᱹ ᱞᱮ ᱨᱚᱦᱚᱭ ᱠᱟᱫᱟ ᱦᱟᱸᱜ ᱰᱷᱮᱨ ᱜᱮ ᱟᱨᱼᱼ ᱠᱤ ᱦᱮᱸᱥᱮ, ᱚᱱᱟ ᱟᱠᱷᱨᱤᱧ ᱦᱚᱲ ᱠᱟᱹᱴᱤᱡ ᱠᱚ ᱫᱚᱨᱠᱟᱨᱚᱜ ᱠᱟᱱᱟ᱾
ᱦᱳᱭ ᱦᱳᱭ
ᱚᱱᱟ ᱠᱚ ᱟᱨᱠᱤ ᱧᱮᱞ ᱥᱟᱢᱴᱟᱣ ᱞᱟᱹᱜᱤᱫ ᱟᱨᱠᱤ ᱦᱚᱲ ᱠᱤᱪᱷᱩ ᱜᱟᱱ ᱠᱚ ᱫᱚᱨᱠᱟᱨᱟ ᱵᱟᱨᱯᱮ ᱦᱚᱲ ᱜᱟᱱ᱾
ᱟᱪᱪᱷᱟ ᱟᱪᱪᱷᱟ, ᱜᱚᱝᱠᱮ ᱛᱟᱦᱚᱞᱮ ᱡᱟᱦᱟᱸᱭ ᱠᱚ ᱟᱞᱮ ᱱᱚᱰᱮ ᱢᱮᱱᱟᱜ ᱠᱚᱣᱟ ᱛᱚᱵᱮ ᱩᱱᱠᱩ ᱫᱚ ᱦᱟᱸᱜ ᱫᱮᱠᱷᱤ ᱡᱳᱜᱟᱡᱚᱜ ᱟᱠᱚ ᱦᱩᱭᱩᱜᱼᱟ᱾
ᱡᱩᱫᱤ ᱟᱨᱠᱤ ᱛᱟᱦᱚᱞᱮ ᱜᱚᱝᱠᱮ ᱚᱱᱠᱟ ᱟᱲᱟᱜ ᱥᱟᱠᱟᱢ ᱪᱮᱫ ᱠᱚᱯᱮ ᱨᱚᱦᱚᱭ ᱟᱠᱟᱫᱟ ᱯᱟᱴ ᱟᱲᱟᱜ ᱠᱷᱚᱱ
ᱥᱟᱠᱟᱢ ᱨᱚᱦᱚᱭ ᱦᱩᱭ ᱟᱠᱟᱱᱟ ᱟᱲᱟᱜ ᱥᱟᱠᱟᱢ ᱫᱚ ᱜᱟᱺᱫᱷᱟᱹᱨᱤ ᱟᱲᱟᱜ ᱠᱟᱹᱴᱤᱡ ᱨᱚᱦᱚᱭ ᱦᱩᱭ ᱠᱟᱱᱟ ᱾ ᱟᱰᱮ ᱵᱷᱟᱞᱮ ᱜᱮ ᱨᱚᱦᱚᱭ ᱦᱩᱭ ᱠᱟᱱᱟ ᱦᱟᱴ ᱠᱚ ᱤᱫᱤ ᱵᱟᱲᱟᱭ ᱦᱩᱭᱩᱜ ᱠᱟᱱᱟ ᱚᱲᱟᱜ ᱠᱚᱨᱮ ᱡᱚᱢ ᱫᱚ ᱦᱩᱭᱩᱜ ᱠᱟᱱᱟ ᱾ ᱦᱩᱸ
ᱟᱫᱚ ᱟᱫᱚ ᱜᱚᱝᱠᱮ ᱛᱟᱦᱚᱞᱮ ᱚᱱᱟ ᱠᱚ ᱜᱟᱺᱫᱷᱟᱹᱨᱤ ᱟᱲᱟᱜ ᱩᱛᱩ ᱠᱚᱫᱚᱢ ᱵᱟᱲᱟᱭ ᱜᱮᱭᱟ ᱥᱮ ᱵᱟᱝ?
ᱦᱩᱸ ᱦᱩᱸ ᱩᱛᱩ ᱫᱚ ᱦᱮᱸ ᱵᱟᱲᱟᱭ ᱫᱚ ᱵᱟᱲᱟᱭ ᱢᱮᱱᱟᱜ, ᱛᱤᱠᱤᱭ ᱦᱩᱭᱩᱜᱼᱟ ᱞᱟᱦᱟ ᱚᱱᱟ ᱠᱚᱫᱚ
ᱟᱪᱪᱷᱟ ᱟᱪᱪᱷᱟ, ᱟᱨ ᱜᱚᱝᱠᱮ ᱯᱟᱴ ᱟᱲᱟᱜ ᱮᱢ ᱡᱚᱢ ᱵᱟᱲᱟᱣ ᱠᱟᱫᱟ ᱥᱮ ᱵᱟᱝ?
ᱦᱩᱸ ᱯᱟᱴ ᱟᱲᱟ ᱫᱚᱻ ᱵᱟᱝ ᱡᱚᱢ ᱵᱟᱝ ᱦᱩᱭ ᱟᱠᱟᱱᱟ ᱟᱨᱠᱤ ᱚᱱᱟ ᱫᱚ ᱧᱮᱞ ᱦᱚᱸ ᱪᱮᱫ ᱞᱮᱠᱟᱱᱟᱜ ᱠᱟᱱᱟ ᱟᱨᱠᱤ ᱧᱮᱞ ᱟᱹᱣᱨᱤ ᱦᱩᱭᱩᱜᱼᱟ ᱾ ᱪᱮᱫ ᱠᱟᱱᱟᱜ ᱠᱟᱱᱟ ᱜᱚᱝᱠᱮ ᱡᱩᱫᱤᱢ ᱞᱟᱹᱭ ᱫᱟᱲᱮᱭᱟᱜ ᱠᱷᱟᱱ
ᱯᱟᱴ ᱟᱲᱟ ᱫᱚ ᱜᱚᱝᱠᱮ ᱚᱱᱠᱟ ᱵᱟᱲᱜᱮ ᱠᱚᱨᱮ ᱡᱟᱦᱟᱸ ᱠᱚᱨᱮ ᱜᱩᱨᱤᱡ ᱠᱚ ᱛᱟᱦᱮᱸᱱᱟ ᱾ ᱚᱱᱟ ᱠᱚᱨᱮ ᱮᱨ ᱠᱟᱜ ᱠᱷᱟᱱ ᱜᱮ ᱦᱩᱭᱩᱜᱼᱟ ᱟᱨᱠᱤ ᱚᱱᱟ ᱫᱚ ᱡᱚᱸᱰᱨᱟ ᱞᱮᱠᱟ ᱫᱟᱨᱮᱜᱼᱟ ᱜᱚᱝᱠᱮ ᱟᱨ ᱚᱱᱠᱟ ᱡᱚᱸᱰᱨᱟ ᱪᱮᱫ ᱞᱮᱠᱟ ᱫᱟᱲᱤ ᱵᱟᱝ ᱛᱟᱦᱮᱱᱟ ᱚᱱᱠᱟ ᱯᱟᱴ ᱟᱲᱟᱜ ᱨᱮ ᱵᱟᱫᱷᱟ ᱰᱚᱜᱽ ᱨᱮ ᱚᱱᱠᱟ ᱫᱟᱲᱮ ᱞᱮᱠᱟ ᱦᱩᱭᱩᱜᱼᱟ ᱾ ᱟᱨ ᱟᱨ ᱚᱱᱟ ᱥᱟ ᱥᱟᱠᱟᱢ ᱫᱚ ᱜᱚᱝᱠᱮ ᱡᱷᱟᱹᱞ ᱡᱷᱟᱹᱞ ᱡᱷᱟᱹᱞ ᱦᱳᱭᱳᱜᱼᱟ ᱟᱨ ᱠᱟᱹᱴᱤᱡ ᱡᱷᱟᱹᱞ ᱢᱟᱱᱮ ᱢᱤᱫ ᱟᱵᱚᱣᱟᱜ ᱢᱟᱱᱮ ᱠᱟᱹᱴᱩᱵ ᱞᱮᱠᱟ ᱢᱤᱜ ᱠᱟᱹᱴᱩᱵ ᱠᱷᱚᱱ ᱦᱚᱸ ᱡᱷᱟᱹᱞ ᱧᱚᱜ ᱦᱩᱭᱩᱜᱼᱟ ᱟᱨᱠᱤ᱾ ᱟᱹᱰᱤ ᱯᱟᱛᱞᱟ ᱯᱟᱛᱞᱟ ᱥᱟᱠᱟᱢ ᱦᱳᱭᱳᱜᱼᱟ᱾ ᱟᱨ ᱚᱱᱟᱫᱚ ᱚᱱᱟ ᱜᱚᱝᱠᱮ ᱡᱟᱹᱞᱤ ᱡᱟᱹᱞᱤ ᱨᱮ ᱡᱩᱫᱤᱢ ᱜᱚᱫᱟ ᱟᱨ ᱡᱩᱫᱤᱢ ᱵᱷᱟᱹᱡᱤᱭᱟ ᱥᱮ ᱛᱟᱦᱚᱞᱮ ᱜᱚᱝᱠᱮ ᱵᱟᱨ ᱵᱟᱹᱴᱤ ᱫᱟᱜ ᱢᱟᱲᱤ ᱫᱚᱢ ᱡᱚᱢ ᱪᱟᱵᱟ ᱜᱚᱜ ᱠᱟᱜᱼᱟ ᱾
ᱟᱪᱪᱷᱟ ᱟᱪᱪᱷᱟ ᱾ ᱛᱟᱦᱚᱞᱮ ᱜᱚᱝᱠᱮ ᱡᱚᱸᱰᱽᱨᱟ ᱠᱚ ᱛᱟᱦᱚᱞᱮ ᱯᱮ ᱨᱚᱦᱚᱭ ᱵᱟᱲᱟ ᱟᱠᱟᱜᱼᱟ ᱥᱮ ᱵᱟᱝ?
ᱦᱮ ᱟᱞᱮ ᱫᱚ ᱜᱚᱝᱠᱮ ᱚᱱᱠᱟ ᱵᱟᱲᱟᱭᱟᱞᱮ ᱛᱚ ᱵᱚᱨᱥᱟ ᱫᱚ ᱚᱱᱠᱟ, ᱟᱨ ᱥᱮᱨᱢᱟ ᱡᱟᱹᱲᱤ ᱫᱚ ᱴᱷᱤᱠ ᱴᱷᱟᱠ ᱵᱟᱝ ᱦᱩᱭᱩᱜᱼᱟ, ᱚᱱᱟᱛᱮ ᱡᱚᱸᱰᱽᱨᱟ ᱠᱚᱜᱮ ᱡᱚᱸᱰᱽᱨᱟ ᱫᱟᱜ ᱢᱟᱹᱲᱤ ᱠᱚᱞᱮ ᱨᱚᱦᱚᱭ ᱠᱷᱟᱹᱛᱤᱨ ᱛᱮ ᱡᱚᱸᱰᱽᱨᱟ ᱫᱟᱜ ᱢᱟᱲᱤ ᱠᱚᱞᱮ ᱡᱚᱢ ᱵᱟᱲᱟᱭ ᱜᱮᱭᱟ ᱾
ᱟᱪᱪᱷᱟ ᱾ ᱢᱳᱴᱟᱢᱩᱴᱤ ᱛᱤᱱᱟᱹᱜ ᱜᱟᱱ ᱯᱮ ᱨᱚᱦᱚᱭ ᱠᱟᱫᱟ ᱛᱟᱦᱚᱞᱮ?
ᱟᱞᱮ ᱜᱚᱝᱠᱮ ᱚᱱᱠᱟ ᱵᱟᱨ ᱵᱤᱜᱷᱟᱹ ᱞᱮᱠᱟ ᱡᱚᱸᱰᱽᱨᱟ ᱞᱮ ᱨᱚᱦᱚᱭ ᱟᱠᱟᱫᱟ ᱾
ᱵᱟᱨ ᱵᱤᱜᱷᱟ ᱞᱮᱠᱟ ᱟᱪᱪᱷᱟ ᱟᱪᱪᱷᱟ᱾ ᱛᱟᱦᱚᱞᱮ ᱡᱚᱸᱰᱽᱨᱟ ᱫᱚ ᱟᱭᱢᱟ ᱜᱮ ᱵᱷᱟᱹᱞᱤ ᱜᱮ ᱵᱟᱝ ᱦᱩᱭᱩᱜ?
ᱦᱩᱸ ᱦᱩᱸ ᱟᱫᱚ ᱜᱚᱝᱠᱮ ᱚᱱᱠᱟ ᱦᱩᱲᱩ ᱠᱚ ᱴᱷᱤᱠ ᱴᱷᱟᱠ ᱛᱮ ᱪᱟᱥ ᱵᱟᱝ ᱦᱩᱭᱩᱜᱼᱟ ᱛᱚ ᱚᱱᱟᱛᱮ,
ᱦᱮᱸ᱾
ᱡᱚᱸᱰᱨᱟ ᱫᱟᱜ ᱢᱟᱹᱲᱤ ᱡᱚᱢ ᱠᱟᱛᱜ ᱜᱮ ᱦᱮᱸ ᱞᱮ ᱛᱟᱦᱮᱱᱟ, ᱟᱞᱮ ᱫᱚ ᱚᱱᱟ ᱜᱮ ᱛᱟᱞᱮ ᱪᱟᱥ ᱟᱨᱠᱤ ᱡᱚᱸᱰᱨᱟ ᱟᱨ ᱵᱟᱠᱷᱟᱡ ᱦᱳᱲᱳ᱾
ᱟᱪᱪᱷᱟ ᱟᱪᱪᱷᱟ᱾
ᱠᱚ ᱤᱭᱟᱹ ᱠᱚᱞᱮ ᱮᱨ ᱛᱩᱲᱤ ᱠᱚᱞᱮ ᱮᱨ ᱜᱮᱭᱟ ᱵᱟᱝ ᱫᱚ ᱵᱟᱝᱟ
ᱦᱩᱸ ᱛᱟᱦᱚᱞᱮ ᱚᱱᱠᱟᱱ ᱛᱩᱲᱤ ᱠᱚ ᱪᱮᱫ ᱛᱩᱲᱤ ᱠᱚᱯᱮ ᱮᱨ ᱵᱟᱲᱟᱭ ᱜᱮᱭᱟ?
ᱞᱩᱛᱷᱱᱤ ᱛᱩᱲᱤ ᱛᱟᱯᱚᱨᱮ ᱢᱚᱴᱟ ᱛᱩᱲᱤ ᱯᱩᱲᱟᱜ ᱛᱩᱲᱤ᱾ ᱦᱩᱸ ᱚᱱᱠᱟ ᱱᱟᱜ ᱟᱫᱚ ᱜᱚᱢᱠᱮ ᱡᱟᱭᱜᱟ ᱟᱞᱮ ᱡᱟᱦᱟᱸ ᱡᱟᱭᱜᱟ ᱵᱤᱥᱮᱥ ᱠᱟᱛᱮ ᱞᱮ ᱮᱨᱟ᱾ ᱡᱟᱦᱟᱸᱨᱮ ᱡᱟᱭᱨᱮ ᱡᱟᱦᱟᱸ ᱡᱟᱭᱜᱟ ᱨᱮ ᱫᱟᱜ ᱠᱚ ᱵᱟᱭ ᱧᱟᱢᱟ ᱚᱸᱰᱮ ᱫᱚ ᱞᱩᱛᱷᱱᱤ ᱛᱩᱲᱤ ᱞᱮ ᱮᱨᱟ᱾ ᱟᱨ ᱡᱟᱦᱟᱸ ᱡᱟᱭᱜᱟ ᱠᱚᱨᱮ ᱫᱟᱜ ᱛᱟᱦᱮᱱᱟ ᱟᱨᱠᱤ ᱚᱱᱟ ᱡᱟᱭᱜᱟ ᱠᱚᱨᱮ ᱫᱚ ᱚᱱᱠᱟ ᱱᱟᱜ ᱛᱩᱲᱤ ᱞᱮ ᱮᱨᱟ᱾
ᱦᱩᱸ ᱟᱪᱪᱷᱟ ᱟᱪᱪᱷᱟ ᱾ ᱟᱪᱪᱷᱟ ᱜᱚᱝᱠᱮ ᱞᱩᱛᱷᱱᱤ ᱛᱩᱲᱤ ᱫᱚ ᱢᱟᱱᱮ ᱚᱠᱟ ᱞᱮᱠᱟᱱᱟᱜ ᱠᱟᱱᱟ ᱚᱱᱟ ᱫᱚ ᱪᱮᱜ ᱞᱮᱠᱟ ᱧᱮᱞ ᱛᱮ?
ᱜᱚᱝᱠᱮ ᱞᱩᱛᱷᱱᱤ ᱛᱩᱲᱤ ᱫᱚ ᱥᱚᱪᱚᱨᱟᱪᱚᱨ ᱵᱟᱝ ᱧᱮᱞ ᱧᱟᱢᱚᱜ ᱜᱮᱭᱟ᱾ ᱟᱫᱚ ᱛᱩᱲᱤ ᱜᱚᱝᱠᱮ ᱞᱩᱛᱷᱱᱤ ᱛᱩᱲᱤ ᱡᱩᱫᱤ ᱵᱮᱱ ᱩᱨᱩᱢ ᱞᱟᱹᱜᱤᱫᱚᱜᱼᱟ, ᱛᱟᱦᱚᱞᱮ ᱚᱱᱟ ᱫᱚ ᱯᱩᱨᱟᱹ ᱦᱟᱴ ᱨᱮ ᱪᱟᱞᱟᱣ ᱠᱟᱛᱮ, ᱛᱮ ᱚᱝᱠᱟ, ᱞᱟᱹᱭ ᱦᱳᱭᱼᱟ ᱡᱮ ᱟᱢᱨᱟ ᱞᱩᱛᱷᱱᱤ ᱛᱩᱲᱤ ᱞᱤᱵᱚ, ᱚᱱᱮ ᱚᱱᱠᱟ ᱟᱹᱰᱤ ᱦᱚᱯᱚᱱ ᱦᱚᱯᱚᱱ ᱜᱮ ᱟᱨ ᱦᱮᱫᱮ ᱜᱮ ᱧᱮᱞᱚᱜᱼᱟ ᱾ ᱚ ᱟᱨ ᱟᱨ ᱟᱨ ᱚᱱᱟ ᱫᱚ ᱜᱚᱝᱠᱮ ᱟᱹᱰᱤ ᱩᱛᱟᱹᱨ ᱚᱱᱟ ᱦᱚᱯᱚᱱ ᱦᱚᱯᱚᱱ ᱨᱮᱦᱚᱸ ᱥᱮ ᱡᱩᱫᱤ ᱜᱚᱝᱠᱮ ᱚᱱᱟ ᱛᱩᱲᱤ ᱵᱮᱱ ᱮᱨᱟᱥᱮ, ᱢᱤᱜ ᱠᱮᱡᱤ ᱡᱩᱫᱤ ᱛᱩᱲᱤ ᱵᱮᱱ ᱤᱫᱤᱭᱟ ᱚᱱᱟᱨᱮ ᱯᱟᱸᱥᱥᱚ ᱥᱩᱱᱩᱢ ᱩᱰᱩᱠᱚᱜᱼᱟ ᱾
ᱟᱪᱪᱷᱟ ᱟᱪᱪᱷᱟ ᱾
ᱦᱮᱸ ᱚᱱᱠᱟ ᱟᱨᱠᱤ ᱚᱱᱟ ᱫᱚ ᱯᱮ ᱠᱮᱡᱤ ᱨᱮ ᱯᱮ ᱠᱮᱡᱤ ᱨᱮ ᱚᱱᱠᱟ ᱵᱟᱨ, ᱵᱟᱨ ᱯᱮ ᱠᱮᱡᱤ ᱛᱩᱲᱤ ᱵᱮᱱ ᱤᱫᱤ ᱞᱮᱠᱷᱟᱱ ᱵᱟᱨ ᱠᱮᱡᱤ ᱥᱩᱱᱩᱢᱚᱜᱼᱟ᱾
ᱟᱪᱪᱷᱟ ᱟᱫᱚ ᱛᱟᱦᱟᱞᱮ ᱜᱚᱝᱠᱮ ᱟᱯᱮ ᱥᱮᱫ ᱛᱟᱦᱞᱮ ᱢᱚᱴᱟᱢᱩᱴᱤ ᱪᱮᱫ ᱞᱮᱠᱟᱭ ᱡᱟᱯᱩᱫ ᱫᱟ?
ᱡᱟᱹᱯᱩᱜ ᱫᱚ ᱜᱚᱝᱠᱮ ᱚᱱᱠᱟ ᱱᱤᱢᱱᱚᱪᱟᱯ ᱜᱮ ᱫᱚᱢᱮ ᱮᱠᱴᱟ ᱫᱚ ᱵᱷᱟᱜᱤ ᱫᱚ ᱵᱟᱝ ᱠᱟᱹᱴᱤᱡ ᱮ ᱫᱟᱜ ᱮᱫᱟ ᱟᱨ ᱯᱷᱟᱸᱠ ᱫᱟ᱾
ᱟᱪᱪᱷᱟ ᱛᱟᱞᱦᱮ ᱵᱟᱨᱩᱰᱟᱝ ᱜᱚᱡᱽ ᱠᱚ ᱛᱟᱞᱦᱮ ᱯᱮ ᱪᱟᱞᱟᱜ ᱠᱟᱱ ᱜᱮᱭᱟ ᱥᱮ ᱵᱟᱝ?
ᱵᱟᱨᱩᱰᱟᱝ ᱵᱟᱝ ᱡᱚᱢ ᱞᱮᱠᱷᱟᱱ ᱜᱚᱝᱠᱮ ᱦᱩᱭᱩᱜᱼᱟ, ᱱᱤᱛᱚᱜ ᱜᱮᱛᱚ ᱥᱤᱡᱤᱱ᱾ ᱱᱩᱠᱩ ᱡᱤᱞ ᱦᱟᱹᱠᱩ ᱡᱚᱢ ᱨᱮᱱᱟᱜ ᱫᱚ ᱵᱟᱹᱨᱩᱰᱟᱝ ᱠᱚ ᱦᱟᱹᱠᱩ ᱠᱚ, ᱩᱱᱠᱩ ᱠᱚ ᱥᱮᱸᱫᱽᱨᱟ ᱞᱮ ᱪᱟᱞᱟᱜᱼᱟ ᱢᱟᱡᱟᱱ ᱵᱮᱲᱟ ᱟᱭᱩᱵ ᱵᱮᱲᱟ ᱚᱱᱠᱟ
ᱵᱟᱨᱩᱰᱟᱝ ᱥᱮᱸᱫᱽᱨᱟ ᱫᱚ ᱛᱤ ᱨᱮᱯᱮ ᱪᱟᱞᱟᱜ ᱜᱮᱭᱟ ᱢᱚᱴᱟᱢᱩᱴᱤ?
ᱢᱳᱚᱴᱟᱢᱩᱴᱤ ᱟᱴᱴᱟ ᱯᱚᱨᱮ ᱪᱟᱞᱟᱜᱼᱟ ᱜᱚᱢᱠᱮ, ᱩᱱᱠᱩ ᱫᱚ ᱩᱱ ᱫᱚ ᱟᱴᱴᱟ ᱯᱚᱨᱮ ᱠᱷᱟᱱ ᱫᱚ ᱧᱩᱛ ᱨᱮᱛᱚ, ᱴᱷᱟᱹᱠᱟᱹᱜ ᱟᱠᱚ ᱟᱨᱠᱤ ᱟᱨ ᱵᱟᱠᱷᱟᱱ ᱫᱤᱱᱟᱢᱟᱱ ᱫᱚ ᱜᱚᱝᱠᱮ ᱩᱱᱠᱩ ᱫᱚ ᱫᱚᱱ ᱜᱚᱜ
ᱦᱮᱸ᱾ ᱟᱨ ᱡᱷᱟᱹᱞᱤ ᱫᱚ ᱪᱮᱫ ᱛᱮᱯᱮ ᱡᱷᱟᱹᱞᱤ, ᱥᱟᱵ ᱠᱚᱜᱮᱭᱟ ᱟᱨᱠᱤ ᱪᱮᱫ ᱯᱮ ᱤᱫᱤ ᱛᱟᱨᱟ ᱠᱟᱜᱼᱟ ᱟᱨᱠᱤ᱾
ᱟᱞᱮ ᱫᱚ ᱜᱚᱝᱠᱮ ᱚᱱᱠᱟ ᱢᱚᱥᱟᱨᱤ ᱞᱮ ᱤᱫᱤ ᱛᱚᱨᱟ ᱠᱟᱜᱼᱟ, ᱡᱟᱦᱟᱸ ᱨᱮ ᱞᱮ ᱧᱮᱞ ᱧᱟᱢᱮᱭᱟ ᱚᱸᱰᱮ ᱟᱰᱟᱣ ᱴᱚ ᱠᱟᱜᱼᱟ ᱞᱮ, ᱟᱨ ᱞᱟᱴᱷᱤ ᱠᱚ ᱤᱫᱤ ᱦᱩᱭᱩᱜᱼᱟ᱾
ᱦᱩᱸ ᱵᱟᱠᱷᱟᱱ ᱫᱚ ᱫᱟᱜ ᱨᱮᱛᱚ ᱫᱚᱱ ᱞᱮᱠᱷᱟᱱ ᱫᱚ ᱯᱩᱪᱩᱭᱮᱱᱟᱭ ᱥᱮ ᱚᱱᱟᱛᱮᱧ ᱞᱟᱹᱭᱫᱟᱹᱧ ᱠᱮᱪᱮᱜ ᱠᱚᱯᱮ ᱤᱫᱤ ᱜᱮᱭᱟ
ᱚᱱᱠᱟ ᱢᱚᱥᱟᱨᱤ ᱢᱚᱥᱟᱨᱤ ᱠᱚ ᱢᱚᱥᱟᱨᱤ ᱠᱚ
ᱩ ᱛᱟᱦᱞᱮ ᱛᱮᱦᱤᱧ ᱯᱮ ᱪᱟᱞᱟᱣᱱᱟ ᱪᱟᱞᱟᱣ ᱧᱤᱫᱟᱹ ᱟᱨᱠᱤ
ᱪᱟᱞᱟᱜ ᱞᱮᱱᱟᱹᱧ ᱥᱟᱛᱴᱤ ᱞᱮ ᱜᱚᱡ ᱞᱮᱫ ᱠᱚᱣᱟ ᱠᱚᱢᱠᱮ ᱥᱟᱛᱴᱤ
ᱚ ᱟᱪᱪᱷᱟ ᱟᱪᱪᱷᱟ ᱦᱮᱸ ᱟᱫᱚ ᱟᱞᱮ ᱞᱮ ᱪᱟᱞᱟᱣ ᱵᱟᱲᱟᱭᱮᱱ ᱜᱮᱭᱟ ᱛᱚ ᱟᱞᱮ ᱥᱮᱫ ᱫᱚ ᱡᱟᱹᱥᱛᱤ ᱧᱟᱜ ᱢᱮᱱᱟᱜ ᱠᱚᱣᱟ ᱛᱚ ᱚᱱᱟᱛᱮ ᱟᱨᱠᱤ ᱠᱩᱞᱤ ᱠᱟᱹᱱᱟᱹᱧ ᱠᱟᱹᱴᱤᱡ ᱦᱮᱸᱥᱮ ᱟᱞᱮ ᱢᱟ ᱫᱤᱱᱟᱹᱢ ᱜᱮ ᱢᱚᱴᱟᱢᱩᱴᱤ ᱯᱮ ᱯᱩᱱ ᱵᱚᱥᱛᱟ ᱠᱟ ᱠᱟᱛᱮᱛ ᱞᱮ ᱟᱹᱜᱩᱭᱮᱫ ᱠᱚᱣᱟ
ᱛᱟᱦᱚᱞᱮ ᱜᱚᱝᱠᱮ ᱠᱷᱚᱵᱚᱨ ᱫᱚ ᱵᱟᱲᱟᱭ ᱵᱟᱹᱱᱩᱜᱼᱟ ᱚᱠᱟ ᱥᱮᱫ ᱚᱠᱟ ᱠᱷᱚᱱ ᱟᱹᱜᱩ ᱠᱚᱣᱟ ᱟᱯᱮ ᱫᱚ ᱚᱠᱟ ᱠᱷᱚᱱ
ᱟᱞᱮ ᱵᱟᱹᱭᱦᱟᱹᱲ ᱥᱮᱮᱫ ᱫᱚᱢᱮ ᱠᱚᱨᱟᱟᱜᱟ ᱟᱨᱠᱤ ᱡᱟᱹᱯᱩᱫ ᱠᱮᱫᱟᱭ ᱵᱟᱝ ᱡᱚᱠᱷᱚᱱ ᱫᱟᱜ ᱮ ᱯᱷᱟᱸᱠ ᱤᱱᱟᱹ ᱯᱚᱨ ᱠᱷᱚᱱᱚᱱ ᱜᱮᱞᱮ ᱩᱰᱩᱠᱣᱟ ᱠᱷᱮᱛ ᱠᱚᱨᱮ ᱵᱟᱹᱭᱦᱟᱹᱲ ᱠᱚᱨᱮᱢ ᱟᱲᱮ ᱠᱚᱨᱮ ᱪᱟᱞᱟᱣ ᱞᱮᱠᱷᱟᱱ ᱠᱚ ᱧᱟᱢᱼᱟ
ᱠᱷᱮᱛ ᱠᱚᱨᱮ ᱢᱚᱴᱟᱢᱩᱴᱤ ᱢᱤᱫ ᱜᱷᱩᱱᱴᱟᱹᱲ ᱠᱟᱛᱮ ᱫᱟᱜ ᱛᱚᱸᱵᱟ ᱛᱚ ᱠᱷᱮᱛ ᱠᱚᱨᱮ ᱟᱨᱟᱢ ᱛᱮ ᱥᱟᱵ ᱠᱚ ᱜᱟᱱᱚᱜ ᱠᱟᱱᱟ ᱦᱮᱸ ᱥᱮ ᱫᱚᱢᱮ ᱠᱚ ᱫᱚᱱ ᱵᱟᱲᱟᱭᱟ
ᱟᱫᱚ ᱜᱚᱝᱠᱮ ᱚᱱᱠᱟ ᱢᱟᱱᱮ ᱥᱩᱫᱩ ᱵᱟᱨᱩᱰᱟᱝ ᱜᱚᱡ ᱜᱮᱯᱮ ᱪᱟᱞᱟᱜᱼᱟ ᱥᱮ ᱦᱟᱹᱠᱩ ᱜᱚᱡ ᱠᱚᱣᱟ ᱚᱱᱠᱟ
ᱟᱫᱚ ᱤᱱᱟᱹ ᱥᱟᱶ ᱥᱟᱶᱛᱮᱜ ᱦᱟᱹᱠᱩᱠᱚ ᱧᱟᱢᱚᱜᱼᱟ ᱦᱟᱹᱠᱩ ᱵᱟᱨᱩᱰᱟᱝ ᱢᱮᱥᱟ ᱠᱟᱛᱮᱜ ᱜᱮ ᱟᱨᱠᱤ ᱦᱮᱸ ᱥᱮ
ᱦᱮᱸ
ᱟᱪᱪᱷᱟ ᱟᱨ ᱵᱟᱨᱚᱴᱟᱝ ᱡᱤᱞ ᱫᱚ ᱦᱚᱮ ᱪᱮᱫ ᱨᱮᱯᱮ ᱩᱛᱩᱭᱮᱫᱟ ᱟᱨᱠᱤ ᱪᱮᱫ ᱠᱚᱯᱮ ᱢᱮᱥᱟᱟᱜᱼᱟ
ᱚᱱᱟᱠᱟ ᱟᱞᱮ ᱵᱟᱨᱰᱟᱝ ᱡᱤᱞ ᱨᱮᱫᱚ ᱚᱱᱠᱟ ᱥᱟᱥᱟᱝ ᱢᱟᱹᱨᱤᱪ ᱟᱨ ᱚᱱᱟ ᱟᱫᱟ ᱨᱟᱹᱥᱩᱱ ᱠᱟᱹᱴᱤᱡ ᱞᱮ ᱮᱢᱟᱜᱼᱟ ᱤᱱᱟᱹ ᱠᱚᱜᱮ ᱤᱱᱟᱹ ᱠᱚᱜᱮ ᱢᱮᱥᱟ ᱠᱟ ᱠᱟᱛᱮᱛ ᱞᱟᱫ ᱟᱞᱮ ᱜᱚᱢᱠᱮ ᱵᱷᱟᱹᱡᱤ ᱫᱚ ᱵᱟᱝ
ᱟᱞᱮᱥᱮᱫ ᱫᱚ ᱚᱱᱠᱟ ᱫᱚ ᱵᱟᱝ ᱟᱞᱮᱥᱮᱫ ᱫᱚ ᱢᱟᱫ ᱨᱮᱱᱟᱜ ᱴᱷᱚᱸᱜᱟ ᱨᱮᱞᱮ ᱠᱷᱳᱲᱟ ᱢᱚᱥᱞᱟ ᱠᱚ ᱢᱟᱷᱟᱣ ᱠᱟᱛᱮ ᱡᱩᱛ ᱠᱟᱛᱮᱛ ᱢᱤᱪ ᱠᱚ ᱮᱢ ᱠᱟᱛᱮ ᱢᱟᱠᱷᱟᱣ ᱠᱟᱛᱮᱛ ᱢᱟᱫ ᱴᱷᱚᱜᱟ ᱨᱮᱞᱮ ᱠᱷᱳᱲᱟ ᱥᱮᱸᱜᱮᱞ ᱨᱮᱞᱮ ᱨᱟᱯᱟᱜ ᱛᱟᱦᱮᱫ ᱟᱪ ᱟᱪᱪᱷᱟ ᱟᱯᱮ ᱡᱟᱦᱟᱸ ᱞᱮᱠᱟ ᱯᱮ ᱩᱛᱩᱭᱟ ᱚᱱᱠᱟ ᱪᱮᱫ ᱞᱮᱠᱟ ᱴᱮᱥᱴ ᱟᱨᱠᱤ ᱥᱤᱵᱤᱞ ᱚᱱᱟ ᱨᱮᱱᱟᱜ
ᱜᱚᱢᱠᱮ ᱨᱟᱯᱟᱜ ᱡᱤᱱᱤᱥ ᱨᱮᱱᱟᱜ ᱫᱚ ᱟᱞᱟᱫᱟ ᱜᱮ ᱴᱮᱥᱴ ᱧᱟᱢᱚᱜᱼᱟ ᱜᱚᱢᱠᱮ ᱚᱱᱟ ᱫᱚ ᱟᱹᱰᱤ ᱞᱚᱝ ᱯᱨᱚᱥᱮᱥ ᱛᱮ ᱦᱳᱭᱳᱼᱟ ᱥᱮ ᱪᱮᱫᱞᱮᱠᱟ ᱜᱚᱢᱠᱮ ᱟᱫᱟ ᱨᱟᱹᱥᱩᱱ ᱠᱚ ᱵᱮᱨᱚᱞ ᱛᱮᱜᱮ ᱮᱢ ᱦᱩᱭᱩᱜᱼᱟ ᱢᱟᱨᱤᱪ ᱦᱚᱸ ᱥᱟᱥᱟᱝ ᱠᱚᱦᱚᱸ ᱡᱚᱛᱚ ᱵᱮᱨᱮᱞ ᱡᱤᱱᱤᱥ ᱞᱮ ᱮᱢᱟᱜᱼᱟ ᱟᱨ ᱚᱱᱟ ᱵᱟᱹᱨᱰᱟᱝ ᱡᱤᱞ ᱚᱱᱟ ᱥᱤᱯᱤ ᱠᱟ ᱠᱟᱛᱮ ᱟᱞᱮ ᱢᱩᱨᱩᱫ ᱥᱟᱠᱟᱢ ᱯᱮ ᱨᱚᱠᱚᱢ ᱥᱟᱠᱟᱢ ᱞᱮ ᱮᱢᱟᱜ ᱢᱩᱨᱩᱫ ᱥᱟᱠᱟᱢ ᱛᱟᱨᱯᱚᱨᱮ ᱦᱩᱭᱩᱜᱼᱟ ᱤᱭᱟᱹ ᱥᱮᱜᱩᱱ ᱥᱟᱠᱟᱢ ᱛᱟᱨᱯᱚᱨᱮ ᱠᱟᱭᱨᱟ ᱥᱟᱠᱟᱢ ᱛᱟᱨᱯᱚᱨᱮ ᱥᱟᱨᱡᱚᱢ ᱥᱟᱠᱟᱢ ᱨᱮ ᱥᱟᱨᱡᱚᱢ ᱥᱟᱠᱟᱢ ᱨᱮ ᱯᱚᱴᱱᱟ ᱠᱟᱛᱮᱜ ᱟᱞᱮ ᱞᱮ ᱨᱟᱯᱟᱜᱟ ᱨᱟᱯᱟᱜ ᱡᱚᱠᱷᱚᱱ ᱚᱱᱟ ᱯᱮᱭᱟ ᱥᱟᱠᱟᱢ ᱨᱟᱯᱟᱜ ᱛᱮ ᱜᱚᱢᱠᱮ ᱟᱫᱷᱚ ᱜᱷᱚᱱᱴᱟ ᱞᱮᱠᱟ ᱥᱚᱢᱚᱭᱮ ᱦᱟᱛᱟᱣᱟᱭ ᱟᱫᱚ ᱚᱱᱟ ᱟᱫᱷᱚ ᱜᱷᱚᱱᱴᱟ ᱟᱫᱷᱚ ᱜᱷᱚᱱᱴᱟ ᱥᱚᱢᱚᱭ ᱨᱮᱜᱮ ᱡᱟᱦᱟᱸ ᱵᱷᱤᱛᱤᱨ ᱨᱮ ᱡᱟᱦᱟᱸ ᱠᱚ ᱢᱚᱥᱚᱞᱟ ᱠᱚ ᱢᱮᱱᱟᱜᱼᱟ ᱡᱟᱦᱟᱸ ᱡᱤᱞ ᱨᱮ ᱚᱱᱟ ᱡᱤᱞ ᱥᱮ ᱮᱢᱚᱱ ᱵᱷᱟᱵᱮ ᱛᱮ ᱢᱮᱜᱤ ᱢᱤᱫᱴᱟᱝ ᱵᱚᱞᱚᱜᱼᱟ ᱥᱮ ᱡᱟᱦᱟᱸ ᱞᱮᱠᱟ ᱥᱤᱫᱽᱫᱚᱜᱼᱟ
ᱛᱟᱦᱚᱞᱮ ᱜᱚᱝᱠᱮ ᱩᱱ ᱜᱷᱟᱹᱲᱤᱡ ᱨᱟᱯᱟᱜ ᱡᱤᱞ ᱫᱚ ᱵᱟᱝ ᱨᱚᱸᱜᱚᱜ ᱛᱮ
ᱵᱟᱝ ᱜᱚᱝᱠᱮ ᱚᱱᱟ ᱯᱮᱭᱟ ᱥᱟᱠᱟᱢ ᱫᱚ ᱯᱮ ᱨᱚᱠᱚᱢ ᱥᱟᱠᱟᱢ ᱢᱮᱱᱟᱜ ᱟᱥᱮ ᱨᱟᱡᱚᱢ ᱨᱚᱝᱜᱚ ᱵᱟᱲᱟᱛᱮ ᱡᱤᱞ ᱤᱥᱤᱱᱚᱜᱼᱟ ᱜᱚᱝᱠᱮ ᱟᱞᱮ ᱫᱚ ᱚᱱᱠᱟ ᱨᱚᱦᱚᱲ ᱥᱟᱠᱟᱢ ᱵᱟᱞᱮ ᱚᱱᱠᱟ ᱵᱮᱨᱮᱮᱞ ᱥᱟᱠᱟᱢ ᱜᱮᱞᱮ ᱮᱢᱼᱟ
ᱨᱟᱯᱟᱜ ᱫᱩᱣᱟᱹ ᱜᱚᱢᱠᱮ ᱪᱮᱫ ᱠᱚᱛᱮ ᱥᱟᱦᱟᱱ ᱠᱚᱛᱮ ᱥᱮ ᱯᱟᱞᱦᱟ ᱯᱟᱛ ᱛᱟᱨ ᱯᱚᱨᱮ ᱨᱟᱯᱟᱜ ᱚᱠᱟᱴᱟᱜ ᱛᱮ ᱥᱤᱵᱤᱞᱼᱟ
ᱟᱞᱮᱥᱮᱫ ᱫᱚ ᱜᱚᱝᱠᱮ ᱚᱝᱠᱟ ᱢᱳᱴᱟ ᱥᱟᱦᱟᱱ ᱦᱮᱱᱟᱜᱼᱟ ᱛᱚ ᱚᱱᱟ ᱨᱚᱦᱚᱲ ᱥᱟᱦᱟᱱ ᱜᱮ ᱫᱟᱨᱮ ᱠᱚᱨᱮ ᱢᱟᱱᱮ ᱥᱮᱫ ᱫᱚ ᱵᱤᱨ ᱢᱮᱱᱟᱜᱼᱟ ᱜᱚᱝᱠᱮ ᱥᱟᱨᱡᱚᱢ ᱫᱟᱨᱮ ᱨᱚᱦᱚᱲ ᱠᱚᱜᱼᱟ ᱚᱱᱟ ᱠᱚ ᱟᱝᱜᱽᱨᱟ ᱠᱚᱜᱼᱟ ᱠᱟᱹᱴᱤᱡ ᱥᱟᱦᱟᱱ ᱛᱮᱜᱮ ᱵᱮᱥᱤ ᱧᱚᱜ ᱟᱝᱜᱽᱨᱟᱜᱼᱟ ᱛᱚ ᱚᱱᱟ ᱟᱝᱜᱽᱨᱟ ᱛᱮᱜᱮ ᱤᱥᱤᱱᱚᱜᱼᱟ ᱟᱹᱰᱤ ᱟᱹᱰᱤ ᱢᱚᱡᱽ ᱥᱤᱵᱤᱞᱟ ᱟᱹᱰᱤ ᱢᱚᱡᱽ ᱚᱝᱠᱟ ᱫᱚ ᱞᱟᱹᱭᱛᱮ ᱵᱟᱝ ᱵᱩᱡᱷᱟᱹᱣ ᱜᱟᱱᱚᱜᱼᱟ ᱡᱮ ᱮᱛᱚ ᱢᱚᱡᱽ ᱥᱤᱵᱤᱞᱟ ᱟᱨᱠᱤ
ᱪᱟᱞᱟᱜ ᱦᱩᱭᱩᱜᱼᱟ ᱛᱚ ᱛᱟᱦᱚᱞᱮ ᱟᱯᱮᱥᱮᱡ ᱵᱟᱨᱩᱰᱟᱝ ᱜᱤᱞ ᱡᱚᱢ ᱛᱟᱦᱚᱞᱮ
ᱚ ᱚ
ᱟᱞᱮ ᱟᱞᱮᱥᱮᱫ ᱫᱚ ᱟᱞᱮᱥᱮᱫ ᱫᱚ ᱟᱹᱰᱤ ᱟᱢᱫᱟ ᱡᱚᱢ ᱡᱚᱢ ᱛᱮᱞᱮ ᱞᱟᱸᱜᱟ ᱪᱟᱵᱟᱣ ᱟᱠᱟᱱᱟ ᱦᱮᱸ ᱥᱮ
ᱦᱮᱸ ᱟᱫᱚ ᱜᱚᱝᱠᱮ ᱟᱯᱮᱥᱮᱫ ᱫᱚ ᱚᱱᱠᱟ ᱢᱟᱫ ᱴᱷᱚᱸᱜᱟ ᱨᱮᱢ ᱞᱟᱹᱭ ᱢᱟᱫ ᱴᱷᱚᱸᱜᱟ ᱨᱮᱢ ᱞᱟᱹᱭ ᱠᱮᱫᱟ ᱜᱚᱝᱠᱮ ᱟᱯᱮ ᱪᱮᱫ ᱞᱮᱠᱟ ᱠᱚ ᱢᱟᱫ ᱴᱷᱚᱸᱜᱟ ᱨᱮ ᱪᱮᱫ ᱞᱮᱠᱟ ᱠᱟᱛᱮ
ᱦᱩᱱ ᱟᱞᱮᱥᱮᱫ ᱫᱚ ᱜᱚᱡ ᱠᱟᱛᱮᱜ ᱜᱮᱫ ᱠᱷᱟᱞ ᱠᱟᱛᱮᱜ ᱢᱚᱥᱚᱞᱟ ᱠᱚ ᱡᱚᱛᱚ ᱢᱚᱥᱚᱞᱟ ᱞᱮ ᱡᱩᱛ ᱠᱚᱣᱟ ᱛᱟᱨᱯᱚᱨᱮ ᱚᱱᱟ ᱢᱟᱫ ᱴᱷᱚᱸᱜᱟ ᱨᱮ ᱞᱮ ᱠᱷᱟᱹᱲ ᱠᱚᱣᱟ ᱚᱸᱰᱮ ᱥᱩᱯᱤᱭᱟᱞᱮ ᱡᱟᱦᱟᱱᱟᱜ ᱵᱮᱨᱮᱞ ᱥᱟᱠᱟᱢ ᱛᱮ ᱴᱟᱭᱤᱴ ᱧᱚᱜ ᱰᱷᱮᱨ ᱧᱚᱜ ᱛᱮ ᱡᱟᱛᱮ ᱟᱞᱚ ᱨᱚᱝᱜᱚ ᱪᱟᱵᱟᱜ ᱢᱟ ᱟᱨᱠᱤ ᱤ ᱟᱨ ᱨᱚᱝᱜᱚ ᱫᱚ ᱵᱟᱝ ᱨᱚᱝᱜᱚ ᱢᱟᱫ ᱴᱷᱚᱸᱜᱟ ᱵᱷᱤᱛᱤᱨ ᱥᱮᱫ ᱛᱟᱦᱮᱱᱟ ᱛᱚ ᱚᱱᱛᱮ ᱫᱚᱱᱟᱹᱜ ᱫᱚ ᱵᱟᱝ ᱢᱟᱫ ᱴᱷᱚᱸᱜᱟ ᱨᱚᱝᱜᱚ ᱪᱟᱵᱟᱜᱼᱟ ᱤᱱᱟᱹ ᱠᱟᱛᱮ ᱡᱤᱞ ᱠᱚᱦᱚᱸ ᱤᱥᱤᱱᱚᱜ ᱴᱮᱥᱴ ᱫᱚ ᱵᱟᱜᱤ ᱜᱮ ᱧᱟᱢᱚᱜᱼᱟ ᱵᱟᱝ ᱫᱚ ᱵᱟᱝ
ᱦᱮᱸ
ᱦᱮᱸ
ᱟᱫᱚ ᱟᱫᱚ ᱜᱚᱢᱠᱮ ᱪᱮᱫ ᱨᱮᱯᱮ ᱩᱵᱟ
ᱩᱵ ᱵᱚᱞᱛᱮ ᱪᱮᱫ ᱟᱫᱚ ᱩᱵ ᱢᱚᱱᱮ ᱠᱟᱭᱨᱟ ᱥᱟᱠᱟᱢ ᱠᱚ ᱦᱮᱱᱟᱜᱼᱟ ᱥᱟᱹᱜᱩᱱ ᱥᱟᱠᱟᱢ ᱠᱚ ᱚᱱᱟ ᱨᱮᱜᱮ ᱩᱵ ᱠᱟᱨᱮ ᱦᱟᱹᱴᱤᱧ ᱠᱟᱛᱮ ᱚᱱᱟ ᱨᱮᱜᱮ ᱡᱚᱢ ᱫᱚ ᱦᱩᱭᱩᱜᱼᱟ ᱟᱪᱪᱷᱟ ᱟᱫᱚ ᱡᱩᱫᱤ ᱡᱟᱦᱟᱸᱭ ᱫᱟᱠᱟ ᱥᱟᱶᱛᱮ ᱡᱚᱢᱮ ᱢᱚᱱᱮᱭᱟ ᱫᱟᱠᱟ ᱥᱟᱶᱛᱮᱜ ᱡᱚᱢ ᱫᱚ ᱚᱱᱟ ᱫᱚᱛᱚ ᱢᱟᱱᱮ ᱚᱱᱠᱟ ᱨᱟᱯᱟᱜ ᱡᱤᱞ ᱫᱚ ᱫᱟᱠᱟ ᱥᱟᱶ ᱫᱚ ᱟᱨᱟᱢ ᱥᱮᱨᱚᱠᱚᱢ ᱫᱚ ᱵᱟᱝ ᱫᱟᱠᱟ ᱥᱟᱜ ᱨᱟᱥᱮ ᱩᱫᱜ ᱜᱮ ᱵᱷᱟᱜᱮᱭᱟ ᱦᱮᱸᱥᱮ ᱫᱟᱜ ᱢᱟᱹᱲᱤ ᱠᱷᱟᱱ ᱫᱚ ᱟᱨᱟᱢ ᱥᱮ ᱦᱮᱸ ᱛᱮ ᱫᱚ ᱵᱮᱥᱤᱨ ᱵᱷᱟᱜᱽ ᱟᱞᱮ ᱫᱚ ᱫᱟᱜ ᱢᱟᱹᱰᱤ ᱜᱮ ᱦᱩᱭᱩᱜ ᱠᱟᱱᱟ
ᱫᱟᱜ ᱢᱟᱹᱰᱤ ᱠᱚ ᱵᱟᱝ
ᱦᱮᱸ ᱛᱟᱦᱚᱞᱮ ᱜᱚᱢᱠᱮ ᱟᱯᱮᱥᱮᱫ ᱫᱚ ᱢᱟᱱᱮ ᱛᱤᱱ ᱨᱚᱠᱚᱢ ᱪᱟᱣᱞᱮ ᱦᱩᱲᱩ ᱯᱮ ᱨᱚᱦᱚᱭ ᱛᱮ ᱟᱨᱠᱤ ᱪᱟᱣᱞᱮ ᱯᱮ ᱡᱚᱢ ᱛᱮ
ᱟᱞᱮᱥᱮᱫ ᱫᱚ ᱜᱚᱢᱠᱮ ᱯᱩᱱ ᱨᱚᱠᱚᱢ ᱯᱩᱱ ᱢᱚᱬᱮ ᱨᱚᱠᱚᱢ ᱢᱤᱫᱴᱮᱱ ᱫᱚ ᱦᱩᱭᱩᱜ ᱠᱟᱱᱟ ᱱᱤᱛᱳ ᱫᱚ ᱡᱟᱦᱟᱸ ᱦᱩᱲᱩ ᱡᱮ ᱚᱱᱟ ᱫᱚ ᱢᱤᱱᱤ ᱠᱮᱴ ᱦᱩᱲᱩ ᱦᱩᱲᱩ ᱨᱮᱱᱟᱜ ᱪᱟᱣᱞᱮ ᱫᱟᱠᱟ ᱞᱮ ᱡᱚᱢᱟ ᱟᱨᱠᱤ ᱦᱮᱸᱥᱮ ᱛᱟᱨᱯᱚᱨᱮ ᱱᱤᱛᱚᱜ ᱫᱚᱞᱮ ᱡᱚᱢ ᱮᱫᱟ ᱟᱨᱠᱤ ᱚᱱᱟᱜᱮ ᱠᱟᱹᱴᱤᱡ ᱵᱷᱟᱜᱤ ᱵᱩᱡᱷᱟᱹᱜ ᱠᱟᱱᱟ ᱛᱟᱯᱚᱨᱮ ᱥᱚᱨᱱᱚ ᱢᱮᱱᱟᱜᱼᱟ ᱚᱱᱠᱮ ᱥᱚᱨᱱᱚ ᱨᱮᱱᱟᱜ ᱦᱩᱲᱩ ᱦᱚᱸ ᱠᱟᱹᱴᱤᱡ ᱫᱚ ᱵᱟᱹᱞᱮ ᱫᱚ ᱵᱟᱹᱞᱤ ᱜᱮᱭᱟ ᱠᱟᱹᱴᱤᱡ ᱢᱳᱴᱟᱣᱟ ᱚᱱᱟ ᱠᱷᱚᱱ ᱵᱷᱟᱜᱮᱭᱟ ᱚᱱᱟ ᱵᱤᱵᱤ ᱮᱞᱮᱣᱮᱱ ᱵᱤᱵᱤ ᱜᱚᱢᱠᱮ ᱵᱤᱵᱤ ᱤᱞᱮᱵᱷᱮᱱ ᱠᱷᱚᱱ ᱵᱷᱟᱜᱮ ᱚᱱᱟ ᱚᱱᱟ ᱞᱳ ᱞᱟᱴ ᱟᱨ ᱞᱚᱞᱟᱴ ᱠᱷᱚᱱ ᱜᱚᱝᱠᱮ ᱵᱷᱟᱹᱜᱮᱤᱭᱟ ᱴᱮᱱ ᱴᱮᱱ ᱟᱫᱚ ᱜᱚᱝᱠᱮ
ᱚᱱᱮ ᱡᱟᱦᱟᱸᱢ ᱡᱟᱦᱟᱸᱢ ᱞᱟᱹᱭ ᱠᱮᱫ ᱢᱤᱱᱤ ᱠᱷᱮᱛ ᱚᱱᱟ ᱫᱚ ᱚᱠᱟ ᱞᱮᱠᱟᱱᱟᱜ ᱠᱟᱱᱟ ᱢᱤᱱᱤ ᱠᱷᱮᱛ ᱫᱚ ᱟᱨ ᱠᱤ
ᱢᱤᱱᱤᱠᱤᱴ ᱢᱤᱱᱤᱠᱤᱴ ᱦᱩᱲ ᱫᱚ ᱜᱚᱝᱠᱮ ᱥᱚᱪᱚᱨᱟᱪᱚᱨ ᱵᱟᱝ ᱧᱮᱞ ᱧᱟᱢᱚᱜ ᱜᱮᱭᱟ ᱚᱱᱟ ᱫᱚ ᱜᱚᱝᱠᱮ ᱥᱮ ᱚᱱᱠᱟ ᱥᱚᱢᱚᱛᱚᱞ ᱡᱟᱭᱜᱟ ᱪᱷᱟᱲᱟ ᱵᱟᱝ ᱦᱩᱭᱩᱜᱼᱟ ᱡᱟᱦᱟᱸ ᱨᱮ ᱫᱟᱜ ᱵᱮᱥᱤ ᱛᱟᱦᱮᱱᱚᱜ ᱟᱨ ᱚᱜ ᱚᱜᱼᱼ ᱚᱱᱟ ᱚᱱᱟ ᱦᱩᱲᱩ ᱠᱚᱫᱚ ᱜᱚᱝᱠᱮ ᱚᱱᱠᱟ ᱡᱷᱟᱹᱞ ᱡᱷᱟᱹᱞ ᱜᱮᱭᱟ ᱟᱹᱰᱤ ᱡᱷᱟᱹᱞ ᱜᱮᱭᱟ ᱟᱱᱮ ᱵᱤᱨᱤᱭᱟᱱᱤ ᱨᱮᱱᱟᱜ ᱡᱟᱦᱟᱸ ᱠᱚ ᱫᱟᱠᱟᱭᱟ ᱵᱟᱝ ᱚᱱᱟ ᱚᱱᱟ ᱚᱱᱟ ᱪᱟᱣᱞᱮ ᱠᱟᱱᱟ ᱜᱚᱝᱠᱮ ᱚᱱᱟ ᱫᱚ ᱚᱱᱟ ᱪᱟᱣᱞᱮ ᱫᱚ ᱜᱚᱝᱠᱮ ᱚᱱᱠᱟᱱ ᱚᱱᱠᱟᱱ ᱡᱟᱭᱜᱟ ᱪᱷᱟᱲᱟ ᱵᱟᱝ ᱦᱩᱭᱩᱜᱼᱟ ᱡᱟᱦᱟᱸ ᱫᱟᱜ ᱵᱮᱥᱤ ᱢᱮᱱᱟᱜᱼᱟ ᱚᱱᱠᱟᱱ ᱚᱱᱠᱟᱱ ᱡᱟᱭᱜᱟ ᱪᱷᱟᱲᱟᱟᱜᱼᱟ ᱟᱨᱠᱤ
ᱟᱨ ᱛᱟᱦᱚᱞᱮ ᱠ ᱚᱱᱟ ᱦᱩᱲᱩ ᱟᱨᱠᱤ ᱠᱷᱚᱲ ᱛᱮᱫ ᱫᱚ ᱪᱮᱫ ᱞᱮᱠᱟ ᱦᱤᱡᱩᱜᱼᱟ
ᱜᱚᱢᱠᱮ ᱚᱱᱟ ᱚᱱᱟ ᱨᱮᱱᱟᱜ ᱠᱷᱚᱨᱚ ᱫᱚ ᱜᱚᱝᱠᱮ ᱟᱵᱚᱣᱟᱜ ᱢᱚᱴᱟᱢᱩᱴᱤ ᱢᱤᱫ ᱰᱟᱱᱰᱟ ᱢᱟᱱᱮ ᱪᱟᱨ ᱯᱷᱩᱴ ᱞᱮᱠᱟ ᱡᱷᱮᱞᱚᱜᱼᱟ ᱪᱟᱨ ᱯᱷᱩᱴ ᱚᱱᱠᱟ ᱦᱮᱸ
ᱟᱪᱪᱷᱟ ᱟᱪᱷᱟ
ᱟᱫᱚ ᱚᱱᱟ ᱠᱚᱫᱚ ᱚᱝᱠᱟ ᱟᱞᱮ ᱫᱚ ᱢᱤᱥᱤᱱ ᱛᱮᱞᱮ ᱤᱨ ᱦᱚᱪᱚᱭᱟ ᱛᱚ ᱚᱱᱟ ᱠᱚ ᱦᱩᱲᱩ ᱫᱚ ᱦᱮᱸ
ᱚ ᱟᱪᱪᱷᱟ ᱟᱪᱪᱷᱟ ᱟᱨ ᱟᱨ ᱢᱤᱫ ᱴᱤᱱ ᱢᱮᱱᱟᱜ ᱟᱥᱮ ᱪᱟᱣᱞᱮ ᱠᱚ ᱞᱟᱹᱭᱟ ᱵᱟᱥ ᱠᱷᱟᱲᱮ ᱥᱮ ᱪᱮᱫ ᱦᱱᱟ
ᱦᱮᱸ ᱦᱮᱸ ᱦᱮᱸ ᱦᱳᱭ ᱚᱱᱟ ᱚᱱᱟ ᱢᱤᱱᱤ ᱠᱷᱮᱛ ᱨᱮᱱᱟᱜ ᱦᱩᱲᱩ ᱜᱮ ᱜᱚᱝᱠᱮ ᱚᱱᱟ ᱵᱟᱥᱛᱲᱤ ᱵᱟᱥᱛᱟᱲᱤ ᱪᱟᱣᱞᱮ ᱠᱚ ᱢᱮᱟᱜᱼᱟ
ᱟᱪᱪᱷᱟ ᱟᱪᱪᱷᱟ ᱚᱱᱟ ᱠᱚ ᱢᱮᱛᱟᱜᱼᱟ᱾ ᱚᱱᱟ ᱵᱟᱲᱟᱭ ᱵᱟᱹᱱᱩᱜᱼᱟ ᱟᱨᱠᱤ᱾ ᱦᱮᱸᱥᱮ ᱵᱷᱟᱞᱤ ᱜᱮᱭᱟ ᱚᱱᱟ ᱦᱚᱸ ᱢᱚᱴᱟᱢᱩᱴᱤ ᱡᱚᱢ ᱨᱮ ᱥᱤᱵᱤᱞ ᱧᱟᱢᱚᱜᱼᱟ ᱟᱨᱠᱤ᱾
ᱦᱳᱭ ᱦᱳᱭ ᱥᱤᱵᱤᱞ ᱧᱟᱢᱚᱜᱼᱟ
ᱦᱩᱸ ᱛᱟᱦᱞᱮ ᱜᱚᱢᱠᱮ ᱢᱚᱴᱟᱢᱩᱴᱤ ᱪᱟᱨᱟ ᱠᱚ ᱪᱮᱫ ᱠᱚᱯᱮ ᱪᱟᱨᱟᱣ ᱟᱠᱟᱫᱟ ᱦᱩᱲᱩ ᱛᱟᱦᱞᱮ
ᱱᱤᱭᱟᱹ ᱵᱟᱨ ᱫᱚ